ᱦᱟᱞᱳ
ᱦᱮᱞᱳ
ᱟᱸᱡᱚᱢ ᱧᱟᱢ ᱮᱫᱟᱢ?
ᱦᱮᱸ ᱪᱮᱢ ᱪᱮᱠᱟᱹᱭ ᱫᱟ?
ᱪᱮᱜ ᱜᱮ ᱵᱟᱹᱧ ᱪᱤᱠᱟᱹᱭ ᱮᱫᱟ ᱦᱚᱸᱜ-ᱚᱭ ᱡᱚᱢ ᱵᱟᱲᱟ ᱠᱚ ᱦᱩᱭᱱᱟ ᱟ ᱡᱤᱨᱟᱹᱣ ᱵᱟᱲᱟ ᱦᱩᱭᱩᱜ ᱠᱟᱱᱟ ᱱᱟᱥᱮᱱᱟᱜ᱾
ᱦᱮᱸ ᱛᱮᱦᱮᱝ ᱢᱟ ᱟᱹᱰᱤ ᱜᱮ ᱥᱤᱛᱩᱝ ᱠᱟᱫᱟ ᱛᱚ᱾ ᱟᱞᱮ ᱥᱮᱜ ᱢᱟ ᱱᱚᱛᱮ ᱟᱹᱰᱤ ᱥᱤᱛᱩᱝ ᱾ ᱚᱱᱛᱮ?
ᱱᱚᱛᱮ ᱦᱚᱸ ᱫᱚᱢᱮᱜ ᱜᱮᱭ ᱥᱤᱛᱩᱝ ᱠᱟᱫᱟᱭ ᱾ ᱚᱲᱟᱜ ᱠᱚᱨᱮ ᱜᱮ ᱟᱫᱚ ᱟᱢ ᱫᱚᱢ ᱡᱚᱢ ᱠᱮᱫᱟ ᱥᱮ ᱵᱟᱝ?
ᱦᱮᱸ ᱡᱚᱢ ᱜᱤ᱾ ᱵᱟᱥᱠᱮ ᱟᱥᱮ ᱢᱟᱡᱟᱱ ᱟᱯᱮ ᱥᱮᱫ ᱢᱤᱫ ᱰᱟᱵᱩ ᱜᱮᱠᱚ ᱡᱚᱢᱟ?
ᱵᱟᱝ ᱵᱟᱥᱠᱮᱭᱟᱜ ᱫᱚ ᱦᱟᱱᱮ ᱡᱟᱦᱟᱸ ᱢᱮᱱᱫᱟᱹᱧ ᱵᱟᱥᱠᱮᱭᱟᱜ ᱫᱚ ᱱᱤᱛᱚᱜ ᱵᱟᱠᱚ ᱢᱟᱸᱡᱟᱱ ᱵᱟᱠᱚ ᱢᱮᱱᱟ ᱱᱤᱛ ᱟᱜ ᱡᱚᱢ ᱫᱚ᱾ ᱵᱟᱹᱥᱭᱟᱹᱢ ᱠᱚ ᱡᱚᱢ
ᱚ ᱟᱯᱮ ᱥᱮᱫ ᱫᱚ ᱪᱮᱜ ᱠᱚ ᱢᱮᱱᱟ ᱚᱻ? ᱵᱟᱥ ᱟᱨ ᱱᱤᱛᱳᱜ ᱡᱟᱦᱟᱸ ᱢᱟᱸᱡᱟᱱ ᱵᱮᱞᱟ
ᱢᱟᱡᱟᱱ ᱠᱚ ᱢᱮᱱᱱᱟ ᱢᱟᱡᱟᱱ
ᱛᱟᱨᱟᱥᱤ ᱧᱚᱜ ᱵᱮᱲᱟ
ᱦᱳᱭ ᱚᱱᱟ ᱫᱚ ᱢᱟᱡᱟᱱ ᱫᱟᱠ
ᱛᱟᱨᱟᱥᱤᱧᱚᱜ ᱜᱷᱟᱹᱲᱤᱡ ᱟᱧ
ᱦᱮᱸ ᱟᱨ ᱧᱤᱫᱟᱹ ᱵᱮᱲᱟ ᱡᱟᱦᱟᱸ ᱡᱚᱢ ᱦᱩᱭᱩᱜ-ᱟ ᱚᱱᱟ ᱫᱚ ᱠᱤᱫᱩᱜ ᱫᱟᱠᱟᱞᱮ ᱢᱮᱱᱟ᱾
ᱦᱮᱸ ᱱᱚᱛᱮ ᱦᱚᱸ ᱚᱝᱠᱟ ᱜᱮ ᱠᱤᱫᱩᱜᱽ ᱫᱟᱠᱟ᱾ ᱟᱫᱚ ᱡᱟᱦᱟᱸᱭ ᱫᱚ ᱥᱮᱛᱟᱜ ᱵᱮᱞᱟ ᱠᱷᱚᱡᱽ ᱵᱟᱠᱚ ᱡᱚᱢ ᱛᱮᱦᱮᱱᱟ ᱫᱮᱨᱤ ᱛᱮᱠᱚ ᱡᱚᱢ ᱛᱮᱦᱮᱱᱟ᱾
ᱦᱩᱸ ᱟᱞᱮ ᱢᱟ ᱥᱮᱛᱟᱜ ᱥᱮᱛᱟᱜ ᱧᱚᱜ ᱜᱮᱞᱮ ᱡᱚᱢ ᱛᱟᱦᱮᱱᱟ ᱛᱮᱦᱮᱧ ᱫᱚ ᱱᱟᱥᱮᱱᱟᱜ ᱠᱟᱹᱢᱤ ᱦᱚᱨᱟ ᱠᱚ ᱛᱟᱦᱮᱸ ᱠᱟᱱ ᱛᱮ ᱡᱚᱢ ᱠᱚ ᱫᱮᱨᱤ ᱜᱚᱜ ᱱᱟ
ᱦᱮᱸ ᱜᱚᱴᱟ ᱜᱮ ᱚᱱᱠᱟᱜᱮ ᱥᱮᱛᱟᱜ ᱵᱮᱲᱟ ᱫᱚ ᱠᱟᱹᱢᱤ ᱦᱩᱭᱩᱜ ᱛᱟᱦᱮᱱᱟ ᱥᱮ ᱟᱛᱩ ᱫᱤᱥᱚᱢ ᱨᱮᱫᱚ ᱤᱱᱠᱟ ᱵᱟᱲᱟᱭ ᱛᱮᱜᱮ ᱵᱮᱞᱟ ᱤᱫᱤᱜᱼᱟ
ᱦᱚᱸ ᱟᱨ ᱠᱟᱹᱢᱤ ᱦᱚᱸ ᱛᱟᱵᱚᱱ ᱫᱚᱢᱮ ᱥᱮ ᱥᱮᱛ ᱥᱮᱛᱟᱜ ᱵᱮᱨᱮᱫ ᱪᱷᱚᱴ ᱦᱟᱱᱮ ᱱᱟᱜ ᱟᱭᱩ ᱜᱚᱲᱚᱣᱟᱭ ᱦᱩᱭᱩᱜᱼᱟ ᱠᱟᱹᱢᱤ ᱠᱚ ᱾ ᱡᱚᱜ ᱜᱤᱰᱤ ᱠᱚ ᱢᱮᱱᱟᱜᱼᱟ
ᱡᱚᱜ ᱜᱤᱰᱤ ᱦᱩᱭᱱᱟ, ᱫᱟᱜ ᱛᱷᱟᱹᱨᱤ ᱵᱟᱹᱴᱤ ᱦᱩᱭᱱᱟ ᱠᱩᱲᱤ ᱜᱤᱫᱽᱨᱟᱹᱣᱟᱜ ᱫᱚ, ᱟᱨᱦᱚᱸ ᱡᱟᱦᱟᱸᱭᱟᱜ ᱠᱩᱧ ᱠᱩ ᱥᱟᱺᱜᱤᱧ ᱨᱮ ᱢᱮᱱᱟᱜ ᱠᱷᱟᱡ ᱩᱱᱠᱩᱣᱟᱜ ᱫᱚ ᱫᱟᱜ ᱠᱩ ᱟᱹᱜᱩ ᱦᱩᱭᱩᱜᱼᱟ ᱥᱟᱺᱜᱤᱧ ᱠᱷᱚᱱ
ᱟᱨ ᱦᱚᱲ ᱨᱟᱥᱛᱟ ᱜᱷᱟᱴ ᱠᱚ ᱥᱟᱺᱜᱤᱧ ᱜᱮᱭᱟ ᱾ ᱫᱟᱜ ᱟᱹᱜᱩ ᱠᱚᱦᱚᱸ ᱪᱟᱞᱟᱜ ᱦᱩᱭᱩᱜᱼᱟ ᱡᱷᱟᱹᱞ ᱨᱟᱥᱛᱟ ᱜᱮ
ᱦᱮᱸ ᱚᱱᱮ ᱚᱱᱟ ᱞᱟᱹᱜᱤᱫ ᱛᱮ ᱫᱮᱨᱤᱜ ᱜᱮᱭᱟ ᱤᱱᱠᱟ ᱵᱟᱲᱟᱭ ᱛᱮᱜᱮ
ᱦᱩᱸ
ᱟᱞᱮ ᱥᱮᱱ ᱦᱚᱸ ᱟᱭᱢᱟ ᱥᱟᱜᱤᱧ ᱠᱷᱚᱱ ᱜᱮ ᱫᱟᱜ ᱞᱮ ᱟᱹᱜᱩᱭᱟ ᱧᱩᱭ ᱞᱟᱹᱜᱤᱫ ᱫᱟᱜ ᱥᱟᱱᱟᱢᱟᱜ ᱞᱟᱹᱜᱤᱜ ᱜᱤ ᱠᱩᱧ ᱢᱮᱱᱟᱜᱼᱟ ᱚᱱᱟ ᱦᱚᱸ ᱮᱠᱫᱚᱢ ᱠᱷᱮᱛ ᱡᱟᱞᱟᱜ ᱨᱮ ᱠᱩᱧ ᱢᱮᱱᱟᱜᱼᱟ ᱟᱨ ᱤᱭᱟᱹ ᱪᱟᱸᱯᱟ ᱠᱚᱞ ᱠᱚᱦᱚᱸ ᱢᱮᱱᱟᱜ ᱟᱹᱱᱤᱡ ᱜᱮᱭᱟ, ᱚᱱᱟ ᱦᱚᱸ ᱟᱭᱢᱟ ᱥᱟᱺᱜᱤᱧ ᱨᱮ ᱟᱛᱳ ᱢᱩᱪᱟᱹᱫ ᱨᱮ ᱤᱥᱠᱩᱞ ᱢᱮᱱᱟᱜᱼᱟ ᱚᱸᱰᱮ ᱟᱫᱚ ᱚᱱᱟᱛᱮ ᱡᱚᱢ ᱧᱩ ᱞᱟᱹᱜᱤᱫ ᱫᱚ ᱟᱹᱜᱩ ᱠᱟᱛᱮᱫ ᱟᱭᱢᱟ ᱟᱹᱜᱩ ᱦᱩᱭᱩᱜᱼᱟ ᱟᱫᱚ ᱚᱱᱟ ᱤᱭᱟᱹ ᱛᱮ ᱟᱭᱢᱟ ᱜᱟᱱ ᱜᱮ ᱫᱟᱜ ᱠᱩ ᱟᱹᱜᱩᱭ ᱦᱩᱭᱩᱜᱼᱟ ᱟᱭᱢᱟ ᱜᱟᱱ ᱜᱮ ᱟᱨ ᱟᱹᱜᱩ ᱠᱟᱛᱮᱜ ᱵᱟᱝ ᱫᱚᱦᱚ ᱡᱟᱨᱣᱟ ᱠᱟᱜ ᱠᱷᱟᱱ ᱫᱚ ᱮᱱᱛᱮ ᱢᱩᱥᱠᱤᱞ ᱜᱮ ᱫᱟᱜ ᱪᱟᱵᱟ ᱞᱮᱱᱠᱷᱟᱱ
ᱠᱩᱸᱧ ᱫᱟᱜ ᱯᱮ ᱧᱩᱭᱟ ᱥᱮ ᱠᱚᱞ ᱫᱟᱜ ᱯᱮ ᱧᱩᱭᱟ‌?
ᱠᱚᱞ ᱫᱟᱜ ᱞᱮ ᱧᱩᱭ ᱛᱟᱦᱮᱱᱟ ᱟᱨ ᱠᱩᱧ ᱫᱟᱜ ᱫᱚ ᱟᱹᱨᱩᱵ ᱵᱟᱲᱟᱭ ᱞᱟᱹᱜᱤᱫ ᱾
ᱟᱫᱚ ᱚᱱᱟ ᱞᱟᱹᱜᱤᱫ ᱛᱮ ᱠᱚᱞ ᱫᱟᱜ ᱦᱚᱸ ᱟᱭᱢᱟ ᱜᱟᱱᱜᱤ ᱟᱹᱜᱩ ᱦᱩᱭᱩᱜ ᱛᱟᱦᱮᱸᱱᱟ ᱟᱨ ᱠᱩᱧ ᱫᱟᱜ ᱦᱚᱸ ᱟᱭᱢᱟ ᱜᱟᱱᱜᱤ ᱟᱹᱜᱩ ᱦᱩᱭᱩᱜ ᱾ ᱛᱟᱦᱮᱸᱱᱟ ᱵᱟᱹᱴᱤ ᱛᱷᱟᱹᱨᱤ ᱟᱹᱨᱩᱵ ᱞᱟᱹᱜᱤᱫ, ᱥᱟᱱᱟᱢᱟᱜ ᱟᱹᱨᱩᱵ ᱞᱟᱹᱜᱤᱫ
ᱦᱮᱸ ᱟᱨ ᱱᱚᱝᱠᱟ ᱜᱟᱹᱰᱤᱭᱟᱹ ᱰᱚᱵᱷᱟᱜ ᱠᱚ ᱯᱩᱠᱷᱨᱤ ᱠᱚ ᱵᱟᱹᱱᱩᱜ ᱜᱮᱭᱟ ᱟᱯᱮᱥᱮᱫ ᱫᱚ?
ᱯᱩᱠᱷᱨᱤ ᱢᱮᱱᱟᱜ ᱜᱮᱭᱟ ᱟᱹᱰᱤ ᱥᱟᱺᱜᱤᱧ ᱨᱮ ᱜᱟᱹᱰᱭᱟᱹ ᱦᱚᱸ ᱢᱮᱱᱟᱜ ᱟᱨ ᱚᱱᱟ ᱜᱟᱹᱰᱭᱟᱹ ᱯᱩᱠᱷᱨᱤ ᱜᱤ ᱟᱹᱰᱤ ᱥᱟᱺᱜᱤᱧ ᱨᱮ ᱢᱮᱱᱟᱜᱼᱟ‌ ᱾
ᱟᱭᱢᱟ ᱥᱟᱺᱜᱤᱧ ᱜᱤ ᱪᱟᱞᱟᱜ ᱦᱩᱭᱩᱜᱼᱟ ᱡᱩᱫᱤ ᱵᱟᱥᱠᱮᱭᱟᱜ ᱠᱚ ᱵᱟᱢ ᱡᱚᱢ ᱠᱟᱜᱼᱟ ᱟᱨᱮᱢ ᱪᱟᱞᱟᱜᱼᱟ ᱠᱷᱟᱡ ᱮᱠᱫᱚᱢ ᱠᱤᱪᱨᱤᱡ ᱠᱚᱢ ᱤᱫᱤ ᱞᱮᱠᱟᱱ ᱢᱟᱸᱡᱟᱱ ᱵᱤᱨᱛᱮ ᱦᱤᱡᱩᱜ ᱦᱩᱭᱩᱜᱼᱟ
ᱚ ᱢᱟᱱᱮ ᱟᱹᱰᱤ ᱡᱷᱟᱹᱞ ᱦᱚᱨ ᱪᱟᱞᱟᱜ ᱦᱩᱭᱩᱜᱼᱟ?
ᱦᱮᱸ ᱟᱹᱰᱤ ᱡᱷᱟᱹᱞ ᱛᱟᱲᱟᱢ ᱤᱫᱤ ᱦᱩᱭᱩᱜᱼᱟ ᱟᱭᱢᱟ ᱥᱟᱺᱜᱤᱧ ᱾
ᱛᱟᱦᱚᱞᱮ ᱛᱩᱯᱩ ᱠᱚᱨᱮᱱᱟᱜ ᱦᱚᱸᱛᱚ ᱠᱚᱥᱴᱚ ᱜᱮ ᱛᱟ ᱯᱮᱭᱟ?
ᱟᱭᱢᱟ ᱠᱚᱥᱴᱚ ᱱᱟᱹᱭ ᱱᱟᱞᱟ ᱠᱚᱦᱚᱸ ᱵᱟᱹᱱᱩᱜᱼᱟ ᱥᱩᱨ ᱨᱮ ᱡᱮ ᱱᱟᱹᱭ ᱱᱟᱞᱟ ᱟᱨᱦᱚᱸ ᱡᱤᱫᱤ ᱱᱟᱹᱭ ᱱᱟᱞᱟ ᱪᱟᱞᱟᱜ ᱦᱩᱭᱩᱜ ᱠᱷᱟᱱ ᱢᱟ ᱟᱭᱢᱟ ᱥᱟᱺᱜᱤᱧ ᱜᱮ ᱦᱩᱭᱩᱜᱼᱟ ᱾ ᱢᱤᱫ ᱵᱤᱞᱟ ᱪᱟᱞᱟᱣ ᱠᱚᱜ ᱦᱩᱭᱩᱜᱼᱟ ᱪᱟᱞᱟᱜ ᱪᱟᱞᱟᱜ ᱛᱤᱜᱤ ᱟᱭᱢᱟ ᱥᱚᱢᱚᱭ ᱞᱟᱜᱟᱜᱼᱟ ᱾
ᱟᱨ ᱚᱱᱮ ᱥᱳᱞᱟᱨ ᱨᱮᱱᱟᱜ ᱡᱟᱦᱟᱸ ᱫᱟᱜ ᱠᱚᱨᱮᱱᱟᱜ ᱵᱮᱵᱚᱥᱛᱷᱟ ᱠᱚ ᱧᱟᱢ ᱠᱟᱱᱟ ᱥᱚᱨᱠᱟᱨ ᱠᱷᱚᱱᱟᱜ ᱚᱱᱠᱟ ᱫᱚ ᱵᱟᱯᱮ ᱧᱟᱢ ᱟᱠᱟᱫᱟ?
ᱦᱮᱸ ᱥᱩᱨᱫᱤᱱ ᱠᱷᱚᱱᱠᱩ ᱞᱟᱜᱟᱣ ᱠᱟᱫᱟ, ᱚᱱᱟᱦᱚᱸ ᱜᱚᱴᱟ ᱫᱚ ᱵᱟᱠᱚ ᱞᱟᱜᱟᱣ ᱠᱟᱫᱟ ᱡᱟᱦᱟᱸᱭ ᱡᱟᱦᱟᱸᱟᱭ ᱚᱲᱟᱜ ᱨᱮ ᱠᱚ ᱞᱟᱜᱟᱣ ᱟᱠᱟᱫᱟ ᱟᱨ ᱡᱟᱦᱟᱸᱭ ᱠᱚᱫᱚ ᱵᱟᱝ ᱠᱚ ᱞᱟᱜᱟᱣ ᱠᱟᱜ ᱠᱚᱣᱟ ᱾ ᱪᱷᱩᱴᱟᱹᱣ ᱠᱟᱱᱟ ᱠᱚ ᱟᱭᱢᱟ ᱦᱚᱲ ᱟᱫᱚ ᱚᱱᱟ ᱦᱚᱸ ᱟᱹᱰᱤ ᱠᱚᱢ ᱜᱮ ᱦᱤᱡᱩᱜᱼᱟ, ᱟᱨᱦᱚᱸ ᱨᱤᱢᱤᱞ ᱵᱟᱲᱟ ᱞᱮᱠᱷᱟᱡ ᱢᱟ ᱟᱨᱦᱚᱸ ᱵᱟᱝ ᱦᱤᱡᱩᱜᱼᱟ ᱾
ᱚᱱᱟ ᱢᱟ ᱥᱤᱛᱩᱝ ᱞᱮᱠᱷᱟᱱ ᱜᱮ ᱚᱱᱟ ᱟᱡ ᱛᱮᱜᱮ ᱪᱟᱨᱡᱚᱜ ᱟᱥᱮ ᱪᱤᱠᱟᱹᱜᱼᱟ ᱫᱟᱜ ᱯᱮᱨᱮᱡᱚᱜᱼᱟ ᱚᱱᱠᱟ ᱠᱟᱛᱮᱜ
ᱥᱟᱲᱮ ᱟᱴᱴᱟ ᱱᱚᱴᱟ ᱠᱷᱚᱡ ᱠᱚ ᱮᱦᱚᱵ ᱛᱟᱦᱮᱟᱸᱱᱟ ᱥᱮᱛᱟᱜ ᱵᱮᱲᱟ᱾ ᱟᱫᱚ ᱚᱱᱟ ᱦᱚᱸ ᱡᱩᱫᱤ? ᱚᱱᱟ ᱥᱚᱢᱚᱭᱚᱜ ᱛᱮᱠᱚ ᱵᱚᱱᱫᱚᱭ ᱠᱟᱱᱟ ᱟᱫᱚ ᱢᱟᱱᱞᱤᱭᱟᱜ-ᱼ
ᱚᱻ᱾
ᱠᱟᱱᱟ ᱛᱚ ᱥᱮᱛᱟ ᱩᱱᱟᱹᱜ ᱥᱤᱛᱩᱝ ᱨᱮ ᱥᱟᱱᱟᱢ ᱦᱚᱲ ᱠᱚ ᱵᱟᱠᱚ ᱫᱟᱲᱮᱭᱟᱜᱼᱟ ᱱᱚᱛᱮ ᱫᱟᱠᱟ ᱩᱛᱩ ᱫᱟᱠᱟ ᱩᱛᱩ ᱠᱤ ᱥᱚᱢᱚᱭ ᱦᱩᱭᱩᱜ ᱛᱟᱦᱮᱸᱱᱟ ᱟᱨᱦᱚᱸ ᱥᱤᱛᱩᱝ ᱨᱮ ᱫᱟᱜ ᱵᱟᱠᱚ ᱟᱛᱟᱝᱟ ᱞᱟᱦᱟ ᱞᱟᱦᱟ ᱫᱚ ᱴᱷᱤᱠ ᱜᱮᱠᱚ ᱮᱢ ᱵᱟᱲᱟᱭᱱᱟ ᱛᱤᱱᱴᱟ ᱦᱟᱹᱵᱤᱜ ᱟᱨᱦᱚᱸ ᱱᱤᱛᱳᱜ ᱫᱚ ᱟᱨᱦᱚᱸ ᱵᱟᱠᱚ ᱮᱢᱚᱜ ᱠᱟᱱᱟ?
ᱚᱸᱻ᱾
ᱟᱫᱚ ᱚᱱᱮ ᱚᱱᱟᱛᱮ ᱚᱠᱟ ᱦᱤᱞᱳᱜ ᱫᱚᱠᱚ ᱮᱢᱚᱜᱼᱟ ᱚᱠᱟ ᱦᱤᱞᱳᱜ ᱫᱚ ᱵᱟᱠᱚ ᱮᱢᱚᱜᱼᱟ ᱟᱫᱚ ᱛᱷᱚᱲᱟ ᱛᱷᱚᱲᱟ ᱦᱤᱡᱩᱜᱼᱟ ᱚᱱᱟᱜᱮ ᱟᱛᱟ ᱯᱟᱸᱨᱣᱟᱜ ᱛᱟᱸᱡᱮᱨᱣᱟᱜ ᱫᱚ ᱮᱱᱛᱮ ᱨᱮᱦᱚᱸ ᱞᱟᱟᱹᱴᱩ ᱞᱟᱹᱴᱩ ᱞᱩᱜᱽᱲᱤ ᱠᱚ ᱥᱟᱯᱷᱟ ᱞᱟᱹᱜᱤᱫ ᱫᱚ ᱢᱩᱥᱠᱤᱞ ᱜᱮᱭᱟ?
ᱦᱮᱸ ᱢᱩᱥᱠᱤᱞ ᱜᱮᱭᱟ ᱡᱮᱫᱤᱱ ᱫᱚᱢᱮ ᱥᱟᱯᱷᱟᱭ ᱦᱩᱭᱩᱜᱼᱟ, ᱥᱮᱫᱤᱱ ᱫᱚ ᱠᱚᱢ ᱫᱟᱜ ᱛᱮᱫᱚ ᱵᱟᱝ ᱦᱩᱭᱩᱜ ᱜᱮᱭᱟ ᱥᱮ
ᱦᱮᱸ ᱵᱟᱝ ᱦᱩᱭᱩᱜᱼᱟ ᱠᱚᱢ ᱫᱟᱜ ᱛᱮᱫᱚ ᱟᱨ ᱚᱱᱟ ᱫᱚ ᱟᱨᱦᱚᱸ ᱠᱟᱱᱟ ᱤᱭᱟᱹ ᱫᱷᱤᱨᱤ ᱠᱩ ᱚᱸᱰᱮ ᱞᱩᱜᱽᱲᱤ ᱥᱟᱯᱷᱟ ᱞᱟᱹᱜᱤᱫ ᱞᱟᱹᱴᱩ ᱫᱷᱤᱨᱤ ᱵᱟᱝ ᱛᱟᱸᱦᱮᱱᱟᱠᱷᱟᱡ ᱫᱚ ᱢᱩᱥᱠᱤᱞ ᱜᱮᱭᱟ ᱟᱨ ᱜᱟᱹᱰᱭᱟᱹ ᱠᱚᱨᱮ ᱫᱚ ᱞᱟᱹᱴᱩ ᱞᱟᱹᱴᱩ ᱫᱷᱤᱨᱤ ᱠᱚ ᱛᱟᱦᱮᱱ ᱨᱮ ᱪᱚᱠᱚᱡ ᱠᱚᱦᱚᱸ ᱟᱣᱥᱟᱱ ᱜᱮ ᱵᱚᱞᱮ
ᱦᱮᱸ ᱟᱨ ᱩᱱᱟᱹᱜ ᱥᱟᱺᱟᱹᱜᱤᱧ ᱦᱚᱸ ᱢᱮᱱᱫᱟ ᱜᱟᱹᱰᱭᱟᱹ ᱠᱚ ᱛᱟᱮ ᱯᱩᱠᱷᱨᱤ ᱠᱚ ᱚᱸᱰᱮ ᱪᱟᱞᱟᱜ ᱦᱚᱛᱚ ᱩᱱᱟᱹᱜ ᱢᱟᱱᱮ ᱪᱟᱞᱟᱣ ᱫᱚ ᱴᱷᱤᱠ ᱜᱮᱢ ᱤᱫᱤᱭᱟ ᱨᱚᱦᱚᱲ ᱞᱩᱜᱽᱲᱤᱡ ᱠᱚ ᱛᱟᱦᱮᱸᱱᱟ, ᱟᱫᱚ ᱟᱜᱹᱩ ᱠᱟᱹᱴᱤᱡ ᱠᱚᱥᱴᱚ ᱜᱮ ᱵᱩᱡᱟᱹᱜ ᱵᱩᱡᱷᱟᱹᱜᱼᱟ ᱦᱟᱢᱟᱞᱚᱜᱼᱟ ᱥᱮᱨᱚᱠᱚᱢ ᱫᱚ ᱚᱫᱟ ᱡᱤᱱᱤᱥ
ᱟᱨ ᱤᱭᱟᱹ ᱦᱚᱸᱛᱚ ᱵᱟᱝ ᱜᱟᱱᱚᱜ ᱠᱟᱱᱟ ᱥᱮᱛᱟᱜ ᱨᱮ ᱪᱟᱞᱟᱣ ᱠᱟᱛᱮᱜ ᱟᱭᱢᱟ ᱥᱩᱢᱚᱭ ᱚᱱᱟ ᱫᱚ ᱢᱤᱫ ᱦᱚᱲᱚᱲ ᱫᱚ ᱠᱷᱟᱹᱞᱤ ᱚᱱᱟᱜᱮ ᱠᱟᱹᱢᱤ ᱮᱱᱦᱤᱞᱳᱜ ᱥᱮᱛᱟᱜ ᱨᱮ
ᱦᱮᱸᱻ᱾
ᱥᱮᱛᱟᱜ ᱨᱮ ᱡᱩᱚᱫᱤ ᱢᱤᱫᱦᱚᱲ ᱠᱷᱟᱹᱞᱤ ᱠᱤᱪᱨᱤᱡ ᱜᱮᱭ ᱥᱟᱯᱷᱟᱭᱟ ᱛᱚ ᱥᱮᱛᱟᱜ ᱨᱮᱭ ᱪᱟᱞᱟᱣ ᱠᱚᱜᱼᱟ᱾ ᱩᱱᱤ ᱫᱚ ᱴᱷᱤᱠᱜᱮ ᱟᱨ ᱡᱚᱫᱤ ᱡᱟᱦᱟᱸᱭ ᱦᱚᱲ ᱠᱚ ᱵᱟᱠᱚ ᱛᱟᱦᱮᱸᱱᱟ ᱦᱚᱲ ᱡᱚᱲ ᱠᱚ ᱛᱚᱵᱮ ᱱᱚᱛᱮ ᱤᱥᱤᱱ ᱦᱚᱸ ᱦᱩᱭᱩᱜᱼᱟ᱾
ᱟᱨ ᱱᱚᱛᱮ ᱠᱤᱪᱨᱤᱡ ᱠᱩᱤᱱ ᱦᱤᱞᱳᱜ ᱥᱟᱯᱷᱟ ᱵᱟᱝ ᱦᱩᱭᱩᱜᱼᱟ, ᱤᱥᱤᱱ ᱵᱟᱥᱟᱝ ᱛᱮᱜᱤ ᱟᱴᱟ ᱱᱚᱴᱟ ᱫᱚ ᱵᱟᱡᱟᱜ ᱜᱮᱭᱟ ᱦᱮᱸᱥᱮ ᱟᱨ ᱵᱮᱤᱞᱟᱜ ᱜᱮ ᱟᱨ ᱥᱤᱛᱩᱝ ᱵᱮᱲᱟ ᱡᱩᱫᱤ ᱩᱱᱟᱹᱜ ᱥᱟᱺᱜᱤᱧ ᱪᱟᱞᱟᱜ ᱛᱚ ᱵᱚᱛᱚᱨ ᱜᱮᱭᱟ᱾ ᱩᱱᱟᱹᱜ ᱥᱟᱝᱜᱤᱧ ᱪᱟᱞᱟᱣ ᱠᱟᱛᱮ
ᱟᱨ ᱥᱤᱛᱩᱝ ᱦᱚᱸ ᱡᱮ ᱥᱤᱛᱩᱝ ᱠᱟᱱᱟ, ᱱᱚᱣᱟ ᱥᱤᱛᱩᱝ ᱨᱮ ᱩᱱᱟᱹᱜ ᱥᱟᱺᱜᱤᱧ ᱪᱟᱞᱟᱣ ᱦᱚᱸ ᱢᱩᱥᱠᱤᱞ ᱜᱮᱭᱟ᱾
ᱥᱟᱺᱜᱤᱧ ᱢᱩᱥᱠᱤᱞ ᱜᱮᱭᱟ᱾ ᱟᱨ ᱦᱚᱲ ᱠᱚᱦᱚᱸ ᱵᱟᱠᱚ ᱧᱟᱢᱚᱜᱼᱟ, ᱟᱨ ᱛᱷᱚᱲᱟ ᱵᱚᱛᱚᱨ ᱫᱷᱟᱨᱟᱜᱤ ᱵᱩᱡᱷᱟᱹᱜᱼᱟ᱾ ᱟᱭᱢᱟ ᱥᱟᱺᱜᱤᱧ ᱫᱚ᱾ ᱱᱮᱛᱟᱨ ᱢᱟ ᱵᱚᱱ ᱧᱮᱞᱮᱫ ᱠᱟᱱ ᱜᱮᱭᱟ ᱥᱳᱥᱟᱞ ᱢᱤᱰᱤᱭᱟ ᱠᱚᱨᱮ ᱫᱩᱱᱤᱭᱟᱹ ᱠᱚ ᱵᱚᱦᱚᱛ ᱠᱷᱟᱨᱟᱯ ᱜᱮᱭᱟ ᱾ ᱚᱠᱚᱭ ᱨᱮᱢ ᱵᱚᱨᱥᱟᱜᱼᱟ ᱚᱠᱚᱭ ᱠᱩᱲᱤ ᱜᱤᱫᱽᱨᱟᱹ ᱞᱟᱹᱜᱤᱫ ᱜᱚᱜᱚ ᱦᱚᱲ ᱞᱟᱹᱜᱤᱫ ᱫᱚ ᱢᱩᱥᱠᱤᱞ ᱜᱮᱭᱟ ᱥᱚᱝᱜᱤᱛ ᱛᱮ ᱵᱚᱭᱦᱟ ᱠᱚ ᱵᱟᱠᱚ ᱪᱟᱞᱟᱜ ᱠᱷᱟᱡ ᱫᱚ ᱵᱚᱛᱚᱨ ᱜᱤ᱾
ᱮᱠᱞᱟ ᱪᱟᱞᱟᱣ ᱫᱚ ᱟᱵᱚ ᱠᱩᱲᱤ ᱜᱤᱫᱽᱨᱟᱹ ᱫᱚ ᱵᱟᱦᱮᱨ ᱩᱳᱰᱳᱚᱜ ᱜᱮ ᱢᱩᱥᱠᱤᱞ ᱜᱮᱭᱟ᱾
ᱦᱮᱸ ᱱᱮᱛᱟᱨ ᱢᱟ ᱟᱨᱦᱚᱸ ᱡᱟᱦᱟᱸᱥᱮᱜ ᱵᱤᱨ ᱵᱩᱨᱩ ᱟᱨᱦᱚᱸ ᱢᱩᱥᱠᱤᱞ ᱜᱮᱭᱟ᱾ ᱡᱟᱦᱟᱸᱭ ᱠᱩᱲᱤ ᱜᱤᱫᱽᱨᱟᱹ ᱵᱤᱨ ᱠᱚᱦᱚᱸᱭ ᱪᱟᱞᱟᱣ ᱠᱚᱜᱼᱟ, ᱥᱮ ᱵᱩᱨᱩ ᱠᱚᱦᱚᱸᱭ ᱪᱟᱞᱟᱣ ᱠᱚᱜᱼᱟ, ᱡᱟᱦᱟᱸᱱᱟᱜ ᱞᱟᱹᱜᱤᱜ ᱥᱟᱠᱟᱢ ᱠᱚ ᱞᱟᱹᱜᱤᱜ ᱫᱚ ᱢᱟᱜ ᱟᱨᱦᱚᱸ ᱢᱩᱥᱠᱤᱞ ᱜᱮ
ᱢᱩᱥᱠᱤᱞ ᱜᱮᱭᱟ, ᱟᱨ ᱵᱤᱨ ᱵᱤᱨ ᱵᱩᱨᱩ ᱫᱷᱟᱨᱮ ᱨᱮᱱ ᱦᱚᱲ ᱫᱚ ᱮᱠᱞᱟ ᱮᱠᱞᱟ ᱠᱚ ᱪᱟᱞᱟᱜᱼᱟ, ᱩᱱᱠᱩ ᱢᱟᱠᱚ ᱯᱟᱹᱨᱠᱟᱹᱣ ᱡᱟᱞᱟ ᱠᱚᱜᱼᱟ ᱥᱮ ᱠᱟᱹᱴᱤᱡ ᱠᱷᱚᱱ ᱠᱚ ᱧᱮᱞ ᱦᱟᱨᱟ ᱠᱚᱜᱼᱟ ᱵᱤᱨ ᱫᱷᱟᱨᱮ ᱨᱮᱠᱚ ᱧᱮᱞ ᱧᱮ ᱟᱠᱚ ᱵᱤᱨ ᱠᱚ
ᱵᱤᱨ ᱠᱚᱠᱚ ᱧᱮᱞᱟ ᱦᱮᱸ ᱚᱱᱟ ᱢᱟ ᱦᱮᱸᱜᱮ ᱟᱨᱦᱚᱸ ᱢᱤᱫᱴᱮᱡ ᱠᱟᱛᱷᱟ ᱦᱩᱭᱩᱜ ᱠᱟᱱᱟ ᱠᱩᱲᱤ ᱜᱤᱫᱽᱨᱟᱹ ᱱᱤᱛᱚᱜ ᱚᱠᱟ ᱡᱟᱭᱜᱟ ᱨᱮᱜᱮ ᱥᱮᱯᱴᱤ ᱵᱟᱹᱱᱩᱜ ᱵᱚᱱᱟ
ᱦᱮᱸ ᱦᱮᱸ ᱚᱠᱟ ᱡᱟᱭᱜᱟ ᱨᱮᱜᱮ ᱥᱮᱯᱴᱤ ᱵᱟᱹᱱᱩᱜ ᱵᱚᱱᱟ
ᱦᱮᱸ ᱡᱩᱫᱤ ᱡᱟᱦᱟᱸ ᱥᱮᱫ ᱜᱮ ᱡᱟᱦᱟᱸᱭ ᱦᱚᱲᱮ ᱪᱟᱞᱟᱜ ᱠᱟᱱᱟ ᱛᱚ ᱢᱚᱱᱮᱨᱮ ᱛᱷᱚᱲᱟ ᱵᱚᱛᱚᱨ ᱟᱹᱭᱠᱟᱹᱜ ᱛᱟᱦᱮᱱᱟ ᱵᱚᱞᱮ ᱮᱥᱠᱟᱨ ᱠᱩᱲᱤ ᱜᱤᱫᱽᱨᱟᱹ ᱟᱭ ᱪᱟᱞᱟᱣ ᱠᱟᱱᱟ ᱮᱥᱠᱟᱨᱮ ᱪᱟᱞᱟᱣ ᱠᱟᱱᱟ ᱢᱮᱱᱛᱮ ᱟᱫᱚ ᱚᱱᱮ ᱚᱱᱮ ᱚᱱᱟ ᱞᱟᱹᱜᱤᱫ ᱡᱟᱦᱟᱸ ᱥᱮᱫ ᱪᱟᱞᱟᱜ ᱦᱚᱸ ᱮᱥᱠᱟᱨ ᱵᱟᱝ ᱥᱟᱱᱟᱣᱟ ᱟᱨ ᱤᱧ ᱫᱚ ᱵᱟᱝᱜᱤᱧ ᱪᱟᱞᱟᱜ ᱛᱟᱦᱮᱱᱟ ᱮᱥᱠᱟᱨ ᱫᱚ ᱚᱲᱟᱜ ᱨᱮᱱ ᱦᱚᱲ ᱵᱟᱠᱚ ᱪᱟᱞᱟᱜ ᱞᱟᱹᱜᱤᱫᱚᱜ ᱠᱷᱟᱱ ᱤᱧ ᱫᱚ ᱮᱥᱠᱟᱨ ᱵᱟᱝ ᱤᱧ ᱪᱟᱞᱟᱜ ᱛᱟᱦᱮᱱᱟ
ᱟᱨ ᱚᱠᱚᱭ ᱠᱚᱫᱚ ᱤᱧ ᱟᱭᱟᱹ ᱛᱟᱠᱚ ᱵᱟᱠᱚ ᱥᱚᱢᱚᱭ ᱞᱮᱱᱠᱷᱟᱱ ᱵᱚᱭᱦᱟ ᱠᱚ ᱞᱟᱹᱴᱩ ᱵᱚᱭᱦᱟ ᱠᱚ ᱵᱟᱠ ᱵᱟᱠᱚ ᱛᱟᱦᱮᱱ ᱠᱷᱟᱱ ᱪᱟᱞᱟᱜ ᱦᱩᱭᱩᱜ ᱜᱮᱭᱟ ᱡᱮᱢᱚᱱ ᱤᱧᱟᱹᱜ ᱠᱟᱛᱷᱟ ᱜᱮᱮ ᱢᱮᱱ ᱞᱮᱜᱮ ᱞᱟᱹᱴᱩ ᱤᱧᱟᱜ ᱠᱟᱛᱷᱟ ᱜᱮ ᱢᱮᱱᱞᱮᱜᱟᱞᱮ ᱞᱟᱴᱩ ᱵᱚᱭᱦᱟ ᱠᱚ ᱚᱱᱠᱟ ᱵᱟᱠᱚ ᱛᱟᱦᱮᱱ ᱠᱷᱟᱱ ᱪᱟᱞᱟᱜ ᱦᱩᱭᱩᱜ ᱜᱮᱭᱟ ᱠᱚᱱᱳ ᱥᱚᱢᱚᱭ ᱫᱚ ᱥᱚᱢᱚᱭᱚᱜ ᱜᱮ ᱵᱟᱵᱟ ᱠᱚᱭ ᱥᱚᱢᱢᱚᱭ ᱞᱮᱱᱠᱷᱟᱱ ᱡᱟᱦᱟᱸ ᱥᱟᱺᱜᱤᱧ ᱦᱚᱨ ᱦᱚᱛᱚ ᱪᱩᱱᱩ ᱵᱟᱵᱟ ᱜᱚᱲᱚ ᱦᱚᱪᱚᱭ ᱦᱩᱭᱩᱜ ᱛᱟᱦᱮᱱ ᱜᱮᱭᱟ
ᱦᱮᱸ ᱜᱚᱲᱚ ᱫᱚ ᱵᱚᱦᱩᱛ ᱫᱚᱨᱠᱟᱨ ᱜᱮᱭᱟ ᱟᱨ ᱡᱮᱭᱥᱮ ᱵᱟᱨᱯᱮ ᱦᱚᱲ ᱟᱭᱢᱟ ᱦᱚᱲ ᱠᱚ ᱪᱟᱞᱟᱣ ᱠᱚᱜᱼᱟ ᱟᱛᱳ ᱠᱚᱨᱮᱱ ᱛᱚ ᱚᱱᱟ ᱫᱚ ᱴᱷᱤᱠ ᱜᱮᱭᱟ ᱟᱨ ᱡᱩᱫᱤ ᱟᱛᱳ ᱠᱚᱨᱮᱱ ᱦᱚᱲ ᱵᱟᱠᱚ ᱪᱟᱞᱟᱜᱼᱟ ᱥᱚᱸᱜᱮ ᱥᱚᱸᱜᱮ ᱛᱚ ᱚᱱᱟ ᱫᱚ ᱮᱥᱠᱟᱨ ᱜᱮᱭᱟ ᱟᱨᱦᱚᱸ ᱞᱟᱦᱟ ᱫᱚ ᱧᱮᱞᱚᱜ ᱠᱟᱱᱟ ᱟᱵᱚ ᱦᱚᱲ ᱠᱩ ᱨᱚᱠᱚᱡ ᱦᱟᱜ ᱚᱣᱟᱨ ᱠᱚᱵᱩᱱ ᱪᱟᱞᱟᱜ ᱠᱟᱱ ᱛᱟᱦᱮᱸᱱ ᱦᱮᱸᱥᱮ ᱱᱮᱛᱟᱨ ᱫᱤᱱ ᱫᱚ ᱚᱱᱟᱦᱚ ᱵᱟᱹᱭ ᱵᱟᱹᱭᱛᱮ ᱟᱫᱚᱜ ᱠᱟᱱᱟ ᱠᱩᱲᱤ ᱜᱤᱫᱽᱨᱟᱹ ᱠᱚ ᱩᱱᱟ. ᱝ ᱚᱱᱟ ᱥᱟᱫ ᱦᱚᱸ ᱪᱟᱵᱟᱭᱱᱟ ᱠᱩᱲᱤ ᱜᱤᱫᱽᱨᱟᱹᱣᱟᱜ ᱪᱮᱫᱟᱜ ᱥᱮ ᱚᱠᱟ ᱥᱩᱨᱚᱪᱷᱤᱛ ᱜᱮ ᱵᱟᱹᱱᱩᱜ ᱵᱚᱱᱟ ᱛᱚ ᱠᱷᱟᱡ ᱪᱤᱠᱠᱟ ᱠᱟᱛᱮ ᱮᱢ ᱪᱟᱞᱟᱜᱼᱟ ᱨᱚᱠᱚᱡ ᱡᱷᱚᱱᱩᱠ ᱚᱣᱟᱨ ᱦᱚ ᱟᱭᱢᱟ ᱞᱮᱠᱟᱱ ᱢᱩᱥᱠᱤᱞᱟᱜ ᱧᱮᱞᱚᱜ ᱠᱟᱱᱟ
ᱯᱩᱠᱷᱨᱤ ᱠᱚ ᱟᱞᱮ ᱱᱚᱛᱮ ᱫᱚ ᱯᱩᱠᱷᱨᱤ ᱠᱚ ᱢᱮᱱᱟᱜ ᱜᱮᱭᱟ ᱟᱫᱚ ᱪᱟᱞᱟᱜ ᱜᱮ ᱛᱟᱦᱮᱸᱫ ᱛᱟᱦᱮᱞᱮ ᱩᱱᱠᱩ ᱦᱤᱞᱤ ᱛᱟᱠᱚ ᱢᱮᱱᱟᱜ ᱠᱚᱣᱟ ᱩᱱᱠᱩ ᱡᱩᱫᱤ ᱡᱟᱦᱟᱸ
ᱦᱮᱸ ᱟᱨ ᱦᱤᱞᱤ ᱠᱚ ᱵᱟᱠᱚ ᱛᱟᱦᱮᱱᱟ ᱦᱤᱞᱤ ᱠᱚ ᱵᱟᱠᱚ ᱛᱟᱦᱮᱱ ᱠᱷᱟᱱᱡ ᱵᱚᱭᱦᱟ ᱠᱚ ᱵᱟᱠᱚ ᱛᱟᱦᱮᱱ ᱠᱷᱟᱡ ᱫᱚ ᱮᱥᱠᱟᱨ ᱠᱩᱲᱤ ᱜᱤᱫᱽᱨᱟᱹ ᱫᱚ ᱚᱠᱟᱛᱮᱦᱚᱸ ᱵᱟᱵᱚᱱ ᱪᱟᱞᱟᱣ ᱫᱟᱲᱮᱭᱟᱜᱼᱟ ᱵᱟᱝ ᱫᱚ ᱥᱟᱦᱟᱱ ᱥᱟᱠᱟᱢ ᱟᱹᱜᱩ ᱵᱟᱝ ᱫᱚ ᱨᱚᱠᱚᱡ ᱜᱚᱸᱜᱷᱟ ᱦᱟᱞᱟᱝ ᱟᱨ ᱢᱤᱫᱴᱮᱡ ᱠᱟᱱᱟ ᱠᱤ ᱱᱮᱛᱟᱨ ᱢᱟ ᱵᱟᱹᱭ ᱵᱟᱹᱭ ᱛᱮ
ᱵᱟᱱᱩᱜ ᱛᱟᱵᱚᱱᱟ
ᱦᱮᱸ ᱚᱠᱟ ᱛᱮᱦᱚᱸ ᱵᱟᱵᱚᱱ ᱪᱟᱞᱟᱣ ᱫᱟᱲᱮᱭᱟᱜ ᱪᱮᱫᱟᱜ ᱥᱮ ᱟᱭᱢᱟ ᱞᱮᱠᱟᱱᱟᱜ ᱡᱤᱱᱤᱥ ᱦᱩᱭᱩᱜ ᱠᱟᱱᱟ ᱜᱷᱚᱴᱚᱱᱟ ᱦᱩᱭᱩᱜ ᱠᱟᱱᱟ ᱟᱨ ᱚᱠᱚᱭ ᱮ ᱪᱟᱦᱟᱣ ᱛᱟᱦᱮᱱᱟ ᱡᱮ ᱜᱷᱚᱴᱚᱱᱟ ᱦᱩᱭᱩᱜ ᱚᱱᱟ ᱞᱟᱹᱜᱤᱫ ᱛᱮ ᱜᱚ ᱵᱟᱵᱟ ᱦᱚᱸ ᱵᱟᱠᱚ ᱠᱩᱞ ᱞᱟᱹᱜᱤᱫᱚᱜᱼᱟ ᱥᱳᱥᱟᱞ ᱢᱤᱰᱤᱭᱟ ᱨᱮ ᱧᱮᱞ ᱧᱮᱞᱛᱮ ᱦᱚᱲᱟᱜ ᱦᱚᱲᱢᱚ ᱨᱮᱦᱚᱸ ᱵᱚᱛᱚᱨ ᱦᱤᱡᱩᱜ ᱠᱟᱱᱟ ᱠᱤ ᱪᱮᱫᱟᱜ ᱚᱱᱠᱟ ᱧᱮᱞ ᱠᱟᱛᱮᱜ ᱡᱟᱱ ᱵᱩᱡ ᱠᱟᱛᱮᱜ ᱪᱮᱫᱟᱜ ᱤᱧ ᱠᱟᱹᱢᱤᱭᱟ ᱪᱮᱫᱟᱜ ᱤᱧ ᱪᱟᱞᱟᱜᱼᱟ ᱵᱟᱨᱦᱮ ᱛᱮ ᱚᱱᱟ ᱞᱮᱠᱟ ᱞᱮᱠᱟᱛᱮ ᱟᱭᱢᱟ ᱦᱚᱲ ᱵᱟᱠᱚ ᱪᱟᱞᱟᱜ ᱞᱟᱹᱜᱤᱫᱚᱜ ᱠᱟᱱᱟ ᱨᱚᱲ ᱵᱟᱝ ᱟᱸᱡᱚᱢᱚᱜ ᱠᱟᱱᱟ